ᱦᱮᱸ ᱡᱚᱦᱟᱨ ᱜᱮ ᱤᱧᱟᱹᱜ ᱟᱲᱟᱝ ᱠᱚ ᱪᱮᱫᱞᱮᱠᱟ ᱟᱸᱡᱚᱢᱚᱜᱼᱟ ᱱᱟᱯᱟᱭ ᱜᱮ ᱟᱸᱡᱚᱢᱼᱟ ᱥᱮ ᱪᱮᱫ ᱞᱮᱠᱟ ᱟᱸᱡᱚᱢᱚᱜ ᱠᱟᱱᱟ?
ᱦᱮᱸ ᱱᱤᱛᱚᱜ ᱫᱷᱟᱹᱵᱤᱡ ᱢᱟ ᱟᱹᱰᱤ ᱱᱟᱯᱟᱭ ᱜᱮ ᱟᱸᱡᱚᱢ ᱦᱚᱪᱚᱜ ᱠᱟᱱᱟ ᱦᱟᱸᱜ ᱾ ᱟᱨ ᱱᱚᱝᱠᱟ ᱜᱮ ᱟᱸᱡᱚᱢ ᱪᱟᱞᱟᱜ ᱠᱷᱟᱱᱜ ᱜᱮ ᱟᱹᱰᱤ ᱱᱟᱯᱟᱭ ᱦᱩᱭᱩᱜᱼᱟ ᱾
ᱦᱮᱸ ᱱᱚᱝᱠᱟ ᱜᱮ ᱟᱸᱡᱚᱢ ᱞᱮᱱᱠᱷᱟᱱ ᱟᱹᱰᱤ ᱱᱟᱯᱟᱭ ᱦᱩᱭᱩᱜᱼᱟ᱾ ᱮᱱᱛᱮᱜ ᱡᱮᱢᱚᱱ ᱢᱩᱪᱟᱹᱫ ᱫᱷᱵᱤᱡ ᱱᱚᱝᱠᱟ ᱜᱮ ᱟᱸᱡᱚᱢᱚᱜ ᱾
ᱛᱚᱵᱮ ᱟᱯᱮᱥᱮᱫ ᱚᱱᱛᱮ ᱪᱮᱫᱮᱠᱟ ᱱᱮᱛᱟᱨ ᱢᱟ ᱱᱚᱜᱼᱚᱭ ᱟᱹᱰᱤᱜᱟᱱ ᱫᱟᱜ ᱫᱤᱱ ᱠᱟᱱᱟ ᱟᱹᱰᱤ ᱜᱮ ᱡᱟᱹᱥᱛᱤ ᱟᱞᱮ ᱥᱚᱢᱚᱭ ᱨᱮ ᱨᱚᱴᱮ ᱠᱚ ᱨᱟᱜ ᱵᱟᱲᱟᱭᱟ ᱟᱭᱩᱵ ᱥᱚᱢᱚᱭ ᱡᱚᱠᱷᱚᱱ ᱵᱟᱦᱨᱮ ᱥᱮᱫᱢ ᱩᱰᱩᱝᱼᱟ ᱾ ᱟᱫᱚ ᱟᱹᱰᱤ ᱡᱟᱹᱥᱛᱤ ᱚᱱᱠᱟ ᱨᱚᱴᱮ ᱜᱮᱠᱚ ᱨᱟᱜ ᱵᱟᱲᱟᱭᱟ, ᱟᱫᱚ ᱟᱯᱮ ᱥᱮᱫ ᱚᱱᱠᱟ ᱨᱚᱴᱮ ᱠᱚᱫᱚ ᱠᱚ ᱨᱟᱜ ᱵᱟᱲᱟᱭ ᱜᱮᱭᱟ ᱥᱮ ᱵᱟᱝᱠᱚ ᱨᱟᱜ ᱵᱟᱲᱟᱭᱟ?
ᱱᱚᱱᱤᱭᱟ ᱫᱚ ᱠᱩᱠᱞᱤ ᱨᱮᱱᱟᱜ ᱠᱟᱛᱷᱟ ᱫᱚ ᱠᱟᱱ ᱜᱮᱭᱟ ᱢᱟᱱᱮ ᱨᱚᱴᱮ ᱫᱚ ᱛᱮᱢ ᱨᱟᱜ ᱜᱮᱭᱟ ᱠᱚ ᱥᱮ ᱵᱟᱝ ᱡᱚᱠᱷᱚᱱᱮ ᱫᱟᱜᱟ ᱱᱚᱣᱟ ᱜᱟᱹᱰᱭᱟᱹ ᱠᱚᱨᱮ, ᱥᱮ ᱜᱟᱰᱟ ᱠᱚᱨᱮ, ᱫᱟᱜ ᱠᱚ ᱯᱮᱨᱮᱡ ᱠᱚᱜᱼᱟ ᱥᱮ ᱱᱚᱣᱟ ᱵᱟᱹᱭᱦᱟᱹᱲ ᱠᱚᱨᱮ ᱯᱮᱨᱮᱡ ᱠᱚᱜᱼᱟ ᱾ ᱛᱚ ᱠᱟᱡᱟᱠ ᱠᱟ ᱠᱚᱸ ᱠᱟ ᱥᱮ ᱴᱷᱮᱨᱚᱜ- ᱴᱷᱮᱨᱚᱜ ᱟᱹᱰᱤ ᱡᱟᱹᱥᱛᱤᱢ ᱟᱸᱡᱚᱢᱟ ᱨᱚᱴᱮ ᱠᱚ ᱛᱟᱦᱮᱱᱟ ᱨᱚᱴᱮ ᱨᱮ ᱵᱟᱨᱰᱻ ᱵᱟᱹᱨᱩᱰᱟᱝ ᱟᱭᱢᱟ ᱞᱮᱠᱟᱱ ᱚᱱᱠᱟᱱ, ᱟᱫᱚ ᱤᱧ ᱢᱟ ᱱᱤᱛᱚᱜ ᱢᱟ ᱱᱚᱜᱼᱚᱭ ᱵᱟᱦᱨᱮ ᱨᱤᱧ ᱛᱟᱦᱮᱱ ᱠᱟᱱᱟ ᱥᱚᱦᱚᱨ ᱵᱟᱡᱟᱨ ᱨᱮ ᱾ ᱟᱫᱚ ᱚᱱᱟ ᱠᱷᱟᱹᱛᱤᱨ ᱛᱮ ᱱᱚᱣᱟ ᱠᱚ ᱟᱲᱟᱝ ᱫᱚ ᱦᱟᱜ ᱟᱹᱰᱤ ᱠᱚᱢ ᱤᱧ ᱟᱸᱡᱚᱢ ᱮᱫᱟ ᱾ ᱟᱫᱚ ᱱᱚᱜᱼᱚᱭ ᱮᱢ ᱠᱩᱠᱞᱤ ᱠᱤᱫᱤᱧᱟ ᱥᱮᱢ ᱠᱩᱞᱤ ᱠᱤᱫᱤᱧᱟ! ᱱᱚᱣᱟᱛᱤᱧ ᱫᱤᱥᱟᱹ ᱧᱟᱢ ᱠᱮᱫᱟ ᱵ ᱞᱟᱦᱟᱛᱮ ᱡᱚᱠᱷᱚᱱ ᱚᱲᱟᱜ ᱨᱤᱧ ᱛᱟᱦᱮᱸ ᱠᱟᱱᱟ ᱥᱮ ᱢᱟᱱᱮ ᱚᱲᱟᱜ ᱡᱚᱠᱷᱮᱡ ᱟᱹᱰᱤ ᱡᱟᱹᱥᱛᱤ ᱱᱚᱣᱟ ᱴᱮᱨᱚᱜ-ᱴᱮᱨᱚᱜ ᱥᱮ ᱱᱚᱣᱟ ᱨᱚᱴᱮ ᱠᱚ ᱨᱟᱜ ᱟᱸᱡᱚᱢ ᱦᱤᱡᱩᱜᱼᱟ ᱾ ᱟᱨ ᱢᱤᱫ ᱦᱤᱥᱟᱹᱵ ᱛᱮᱫᱚ ᱱᱟᱯᱟᱭ ᱜᱮ ᱵᱩᱡᱷᱟᱹᱜᱼᱟ ᱾ ᱢᱤᱫ ᱦᱤᱥᱟᱹᱵ ᱛᱮᱫᱚ ᱛᱷᱚᱲᱟ ᱜᱟᱱ ᱟᱹᱲᱤᱥ ᱦᱚᱸ ᱵᱩᱡᱷᱟᱹᱜᱼᱟ ᱾ ᱟᱫᱚ ᱵᱚᱴᱮ ᱫᱤᱱ ᱢᱟᱱ ᱠᱚ ᱨᱟᱜ ᱫᱟ ᱢᱟᱱᱮ ᱾ ᱜᱟᱹᱰᱭᱟᱹ ᱥᱩᱨ ᱨᱮ ᱚᱲᱟᱜ ᱠᱩ ᱛᱟᱦᱮᱱ ᱛᱟᱵᱮᱱᱟ ᱥᱮ ᱚᱱᱠᱟ ᱛᱟᱦᱮᱱ ᱠᱷᱟᱡ ᱫᱚ ᱟᱹᱰᱤ ᱡᱟᱹᱥᱛᱤᱢ ᱯᱟᱨᱤᱥᱟᱱᱚᱜᱼᱟ ᱥᱮ‌ ᱢᱮᱱ ᱫᱟᱲᱮᱭᱟᱜ ᱟᱢ ᱢᱚᱡᱽ ᱵᱟᱢ ᱟᱹᱭᱠᱟᱹᱜᱼᱟ, ᱟᱫᱚ ᱟᱢ ᱱᱚᱣᱟ ᱨᱚᱴᱮ ᱨᱟᱜ ᱠᱚ ᱪᱮᱫ ᱞᱮᱠᱟᱢ ᱟᱹᱭᱠᱟᱹᱣᱟ? ᱥᱮ ᱟᱯᱮ ᱥᱮᱫ ᱠᱚ ᱨᱟᱜᱽ ᱜᱮᱭᱟ ᱥᱮ ᱪᱮᱫ ᱞᱮᱠᱟ ᱠᱚ ᱨᱟᱜᱟ?
ᱟᱨ ᱟᱭᱢᱟᱜᱟᱱ ᱨᱚᱴᱮ ᱦᱚᱸ ᱠᱚ ᱨᱟᱜ ᱦᱚᱸᱠᱚ ᱠᱚ ᱨᱟᱜ ᱵᱟᱲᱟᱭ ᱜᱮᱭᱟ᱾ ᱟᱫᱚ ᱟᱭᱢᱟ ᱞᱮᱠᱟᱱ ᱨᱚᱴᱮ ᱨᱟᱜ ᱮᱢ ᱧᱮᱞᱟ ᱛᱚ ᱡᱚᱠᱷᱚᱱ ᱥᱮᱛᱟᱜᱚᱜᱼᱟ ᱥᱮ ᱧᱤᱫᱟᱹᱜᱼᱟ ᱥᱮ ᱟᱹᱩᱵᱟᱜ-ᱟ ᱛᱷᱚᱲᱟ-ᱛᱷᱚᱲᱟ ᱫᱟᱜ ᱠᱷᱟᱡ ᱦᱚᱸ ᱟᱨᱚ ᱟᱹᱰᱤ ᱠᱷᱩᱥᱤ ᱟᱹᱭᱠᱟᱹᱜᱼᱟ ᱵᱟᱝ ᱫᱚ ᱮᱠᱟᱞᱛᱮ ᱡᱳᱨᱛᱮ ᱠᱚ ᱨᱟᱜᱟ ᱟᱨᱦᱚᱸ ᱡᱳᱨ ᱠᱚ ᱞᱟᱜᱟᱣᱟ ᱩᱱᱠᱩ ᱫᱚ ᱵᱚᱞᱮ ᱟᱭᱢᱟ ᱞᱮᱠᱟᱱ ᱴᱨᱚᱜ-ᱴᱨᱚᱜ ᱦᱚᱸ ᱢᱮᱱᱟᱜᱼᱟ᱾ ᱡᱩᱫᱟᱹ-ᱡᱩᱫᱟᱹ ᱚᱠᱟᱞᱮᱠᱟ ᱪᱚ ᱠᱚ ᱨᱟᱜᱟ ᱢᱚᱪᱟ ᱯᱷᱩᱞᱟᱹᱣ ᱠᱟᱛᱮ ᱠᱩ ᱨᱟᱜᱟ ᱟᱹᱰᱤ ᱡᱩᱫᱟᱹ ᱨᱚᱴᱮ, ᱟᱫᱚ ᱡᱟᱦᱟᱸ ᱛᱤᱱᱟᱹᱜ ᱟᱹᱞᱤᱧ ᱞᱤᱧ ᱵᱟᱲᱟᱭᱟ ᱱᱚᱣᱟ ᱫᱚ ᱵᱚᱞᱮ ᱟᱠᱚᱨᱮᱱ ᱱᱚᱠᱟᱧ ᱢᱮᱱ ᱠᱮᱭᱟ ᱵᱚᱞᱮ ᱮᱴᱟᱜᱼ ᱮ ᱪᱮᱱᱰᱟᱹᱨ ᱥᱮ ᱩᱱᱤ ᱦᱚᱦᱚᱣᱟᱭ ᱞᱟᱹᱜᱤᱫ ᱥᱮ ᱩᱱᱤ ᱠᱩᱥᱤ ᱦᱚᱪᱚᱭᱮ ᱞᱟᱹᱜᱤᱫ ᱱᱚᱣᱟ ᱠᱚᱫᱚ ᱦᱟᱸᱜ ᱠᱚ ᱪᱮᱠᱟᱭᱟ ᱡᱟᱦᱟᱸ ᱟᱞᱤᱧ ᱵᱟᱲᱟᱭᱟ ᱱᱚᱣᱟ ᱠᱚ ᱚᱱᱠᱟ ᱢᱮᱱᱟᱜ ᱟᱠᱟᱫᱟ ᱟᱫᱚ ᱟᱹᱰᱤ ᱡᱟᱹᱥᱛᱤ ᱜᱮ ᱦᱟᱸᱜ ᱟᱞᱮ ᱥᱮᱫ ᱦᱚᱸ ᱠᱚ ᱨᱟᱣ ᱵᱟᱲᱟᱭ ᱜᱤᱭᱟ᱾ ᱟᱨ ᱤᱱᱟᱹ ᱵᱟᱫ ᱠᱟᱛᱮᱫ ᱡᱟᱹᱥᱛᱤ ᱫᱚ ᱦᱟᱸᱜ ᱠᱚᱨᱮ ᱠᱚ ᱨᱟᱜ ᱵᱟᱲᱟᱭᱟ ᱟᱨ ᱡᱚᱠᱷᱚᱱ ᱱᱟᱜ ᱰᱚᱵᱷᱟᱜ ᱠᱚᱨᱮ ᱦᱚᱸ ᱫᱟᱜ ᱯᱮᱨᱮᱡ ᱵᱟᱲᱟ ᱠᱚᱜᱼᱟ ᱛᱚ ᱚᱸᱰᱮ ᱦᱚᱸ ᱟᱹᱰᱤᱜᱟᱱ ᱨᱚᱴᱮ ᱠᱚᱠᱚ ᱨᱟᱠᱟᱵ ᱵᱟᱲᱟ ᱠᱚᱜᱼᱟ ᱟᱨ ᱠᱚ ᱨᱟᱜ ᱵᱟᱲᱟᱭᱟ ᱟᱫᱚ ᱟᱹᱰᱤ ᱱᱟᱯᱟᱭ ᱵᱩᱡᱷᱟᱹᱜᱼᱟ ᱱᱟᱯᱟᱭ ᱦᱚᱸᱢ ᱢᱮᱱ ᱠᱮᱭᱟ ᱟᱨ ᱢᱤᱫᱤ ᱥᱮᱫ ᱠᱚᱢ ᱢᱮᱱ ᱞᱮᱠᱷᱟᱡ ᱟᱹᱲᱤᱥ ᱞᱮᱠᱟᱛᱮᱦᱚᱸᱢ ᱧᱮᱞ ᱞᱮᱠᱷᱟᱡ ᱫᱚ ᱟᱹᱲᱤᱥ ᱜᱮ ᱵᱩᱡᱷᱟᱹᱜᱼᱟ᱾ ᱟᱫᱚ ᱚᱠᱟ ᱞᱮᱠᱟᱛᱮ ᱟᱢᱮᱢ ᱧᱮᱞᱟᱜ ᱛᱮ ᱚᱱᱮ ᱚᱱᱠᱟᱜᱮ ᱵᱩᱡᱷᱟᱹᱜᱼᱟ ᱚᱱᱟ ᱠᱚ ᱢᱮᱱᱟ ᱢᱤᱫᱴᱮᱱ ᱱᱮᱪᱟᱨ ᱫᱚ ᱡᱚᱛᱚ ᱞᱮᱠᱟᱜᱮ ᱱᱟᱯᱟᱭ ᱜᱮ ᱵᱩᱡᱷᱟᱹᱜᱼᱟ᱾
ᱟᱫᱚ ᱟᱯᱮᱥᱮᱫ ᱟᱨ ᱱᱮᱛᱟᱨ ᱠᱟᱛᱮᱫ ᱵᱟᱹᱭ ᱵᱟᱹᱭ ᱛᱮ ᱠᱚᱢ ᱧᱚᱜ ᱨᱳᱴᱮ ᱦᱚ ᱵᱟᱝ ᱫᱚᱠᱚ ᱵᱚᱛᱚᱨᱚᱜ ᱠᱟᱱᱟ ᱢᱤᱫ ᱵᱟᱨ ᱡᱟᱭᱜᱟ ᱨᱮ ᱡᱚᱢ ᱦᱚᱸᱠᱚ ᱡᱚᱢᱮᱫ ᱠᱚᱣᱟ, ᱟᱪᱷᱟ ᱟᱯᱮ ᱥᱮᱱ ᱛᱮ ᱫᱚ ᱠᱚ ᱡᱚᱢ ᱵᱟᱲᱟ ᱠᱚᱣᱟ ᱥᱮ ᱠᱚ ᱡᱚᱢ ᱵᱟᱲᱟ ᱠᱚᱣᱟ ᱩᱱᱠᱩ ᱠᱚᱫᱚ ᱟᱨ ᱪᱮᱫ ᱞᱮᱠᱟ
ᱦᱮᱸ ᱦᱮᱸ ᱚᱱᱟ ᱠᱚ ᱞᱟᱦᱟᱨᱮ ᱟᱹᱰᱤ ᱥᱟᱨᱦᱟᱣ ᱤᱧ ᱮᱢᱟᱢᱟ ᱡᱮ ᱚᱱᱟ ᱚᱠᱟ ᱨᱴᱮ ᱨᱟᱜ ᱨᱮᱱᱟᱜ ᱢᱚᱦᱚᱛᱛᱚᱢ ᱞᱟᱹᱭ ᱠᱮᱫᱟ ᱚᱱᱟᱦᱚᱸ ᱤᱧ ᱫᱩᱧ ᱱᱮᱛᱟᱨᱤᱧ ᱵᱟᱰᱟᱭ ᱠᱮᱫᱟ ᱵᱟᱠᱷᱟᱡ ᱦᱟᱯᱲᱟᱢ ᱠᱚ ᱥᱮ ᱵᱟᱵᱟ ᱛᱟᱠᱩ ᱥᱮ ᱟᱭᱳ ᱛᱟᱠᱩ ᱥᱮ ᱜᱚᱜᱚ ᱛᱟᱠᱩ ᱠᱚ ᱞᱟᱹᱭ ᱵᱟᱲᱟᱭᱟ ᱡᱮ ᱱᱚᱣᱟ ᱫᱚ ᱨᱴᱮ ᱨᱟᱜ ᱫᱚ ᱦᱟᱸᱜ ᱠᱷᱚᱱᱮ ᱨᱟᱜᱟ ᱛᱚᱵᱮ ᱫᱟᱜᱟ ᱟᱨ ᱡᱚᱠᱷᱚᱱ ᱨᱚᱴᱮᱠᱩ ᱵᱟᱠᱩ ᱨᱟᱜᱟ ᱛᱚᱵᱮ ᱫᱟᱜ ᱜᱤ ᱵᱟᱭ ᱫᱟᱜᱟ ᱮᱫᱟ ᱟᱫᱚ ᱠᱚ ᱢᱮᱱᱮᱫ ᱛᱟᱦᱮᱱᱟ ᱵᱚᱞᱮ ᱱᱚᱣᱟ ᱨᱚᱴᱮ ᱨᱟᱜ ᱫᱚ ᱥᱟᱹᱜᱩᱱ ᱡᱤᱱᱤᱥ ᱠᱟᱱᱟ᱾ ᱟᱫᱚ ᱱᱮᱛᱟᱨ ᱞᱮᱠᱟᱛᱮ ᱚᱠᱚᱭ ᱥᱟᱭᱮᱱᱥ ᱠᱚᱭ ᱯᱟᱲᱦᱟᱣ ᱠᱟᱫᱟ ᱥᱮ ᱵᱟᱰᱟᱭ ᱠᱟᱫᱟ ᱚᱱᱟ ᱨᱮᱱᱟᱜ ᱢᱚᱱᱮ ᱫᱚ ᱦᱩᱭᱩᱜ ᱠᱟᱱᱟ ᱵᱚᱞᱮ ᱠᱷᱚᱱ ᱠᱚ ᱨᱟᱜᱟ ᱚᱱᱟ ᱫᱚ ᱫᱟᱜ ᱞᱟᱹᱜᱤᱫ ᱫᱚ ᱵᱟᱝ ᱦᱟᱸᱜ? ᱠᱩᱨᱤᱭᱟᱱ ᱯᱟᱴᱱᱟᱨ ᱥᱮ ᱢᱮᱱ ᱫᱟᱲᱮᱭᱟᱜ ᱟ ᱟᱠᱚᱨᱮᱱ ᱥᱟᱛᱷᱤ ᱥᱮᱸᱫᱽᱨᱟ ᱠᱚ ᱞᱟᱹᱜᱤᱫ ᱚᱱᱰᱮ ᱵᱚᱱ ᱢᱮᱱ ᱫᱟᱲᱮᱭᱟᱜ ᱟ ᱱᱚᱣᱟ ᱡᱚᱱ ᱥᱚᱝᱠᱷᱟ ᱵᱟᱲᱦᱟᱣ ᱞᱟᱹᱜᱤᱫ ᱱᱚᱝᱠᱟ ᱠᱟᱹᱢᱤ ᱞᱟᱹᱜᱤᱫ ᱠᱳ ᱤᱭᱟᱹ ᱤᱭᱟᱹ ᱨᱟᱜᱟ ᱟᱨ ᱱᱚᱝᱠᱟ ᱠᱚ ᱦᱚᱦᱚ ᱡᱚᱱᱟᱜ ᱟ ᱟᱫᱚ ᱟᱨ ᱚᱱᱮᱢ ᱠᱩᱞᱤ ᱠᱤᱫᱤᱧᱟ ᱡᱮ ᱱᱚᱣᱟ ᱴᱚᱴᱮ ᱟᱞᱮ ᱥᱮᱫ ᱠᱚ ᱡᱚᱢ ᱠᱚᱣᱟ ᱥᱮ ᱵᱟᱝ? ᱦᱮᱸ ᱡᱚᱢ ᱫᱚ ᱡᱟᱭᱜᱟ ᱡᱟᱭᱜᱟ ᱨᱮ ᱢᱤᱫ ᱵᱟᱨ ᱦᱚᱲ ᱠᱚ ᱡᱚᱢ ᱠᱚᱜᱮᱭᱟ ᱦᱟᱸᱜ ᱱᱮᱛᱟᱨ ᱫᱚ ᱮᱱᱦᱚᱸ ᱠᱚ ᱠᱚᱢ ᱤᱫᱤᱜ ᱢᱟᱱᱮ ᱤᱱᱟᱹᱜ ᱵᱟᱠᱚ ᱠᱩᱥᱤᱭᱟ ᱠᱚ ᱠᱟᱱᱟ᱾ ᱟᱫᱚ ᱨᱚᱴᱮ ᱞᱮᱠᱟ ᱛᱮᱫᱚᱢ ᱢᱮᱱᱛᱮᱫᱚ ᱠᱟᱹᱴᱤᱡ ᱨᱚᱴᱮ ᱫᱚ ᱵᱟᱠᱚ ᱡᱚᱢ ᱠᱚᱣᱟ ᱦᱟᱸᱜ᱾ ᱚᱠᱚᱭ ᱫᱚ ᱟᱹᱰᱤ ᱞᱟᱹᱴᱩ ᱠᱚ ᱛᱟᱦᱮᱱᱟ ᱵᱟᱹᱨᱩᱰᱟᱝ ᱥᱮ ᱵᱚᱨᱰᱷᱟ ᱠᱚ ᱠᱚ ᱢᱮᱛᱟ ᱠᱚᱣᱟ ᱾ ᱫᱚ ᱩᱱᱠᱩᱣᱟᱜ ᱚᱠᱟ ᱡᱟᱸᱜᱟ ᱠᱚᱨᱮ ᱤᱛᱤᱞ ᱧᱚᱜ ᱛᱟᱦᱮᱱᱟ ᱚᱱᱟᱴᱟᱜ ᱦᱚᱠᱚ ᱡᱚᱢᱟ᱾ ᱚᱱᱠᱟᱧ ᱟᱡᱚᱢ ᱵᱟᱲᱟᱣ ᱠᱟᱫᱟ ᱱᱮᱛᱟᱨ ᱫᱚ ᱟᱹᱰᱤ ᱠᱚᱢ ᱦᱚᱲ ᱱᱚᱣᱟ ᱠᱚᱫᱚ ᱦᱟᱸᱜ ᱡᱚᱢ ᱫᱟ ᱾ ᱡᱚᱢ ᱞᱮᱠᱟ ᱛᱮᱫᱚ ᱟᱭᱢᱟ ᱞᱮᱠᱟᱱᱟᱜ ᱟᱞᱤᱥᱤ ᱠᱚ ᱡᱚᱢ ᱠᱚᱜᱮᱭᱟ ᱡᱮᱞᱮᱠᱟ ᱜᱩᱰᱩ ᱠᱚ ᱦᱩᱭᱮᱱᱟ ᱤᱥᱠᱮ ᱵᱟᱫ ᱦᱩᱭᱱᱟ ᱜᱩᱰᱟᱹ ᱨᱮ ᱦᱚᱸ ᱟᱭᱢᱟ ᱞᱮᱠᱟᱱ ᱥᱟᱨᱜᱟ ᱦᱚᱸ ᱠᱚ ᱛᱟᱦᱮᱱᱟ ᱚᱠᱚᱭ ᱫᱚ ᱱᱚᱣᱟ ᱵᱟᱹᱭᱦᱟᱹᱲ ᱠᱚᱨᱮ ᱥᱮ ᱥᱟᱫᱚᱢ ᱠᱚᱫᱚ ᱦᱟᱸᱜ ᱫᱟᱨᱮ ᱠᱚᱨᱮ ᱠᱚ ᱛᱟᱦᱮᱱᱟ᱾ ᱟᱨ ᱪᱮᱸᱬᱮ ᱦᱚᱸᱠᱚ ᱡᱚᱢ ᱠᱚᱜᱮᱭᱟ ᱦᱟᱸᱜ ᱪᱮᱬᱮ ᱪᱤᱯᱨᱩᱫ ᱠᱚᱦᱚᱸ ᱟᱭᱢᱟ ᱞᱮᱠᱟᱱ ᱟᱨ ᱟᱯᱮ ᱥᱮᱫ ᱦᱚᱸ ᱛᱚᱵᱮ ᱩᱱᱠᱩ ᱡᱟᱱᱣᱟᱨ ᱞᱮᱠᱟᱱ ᱪᱤᱞᱤ ᱠᱚᱯᱮ ᱡᱚᱢ ᱠᱚᱣᱟ ᱟᱯᱮ ᱥᱮᱫ ᱫᱚ?
ᱦᱩᱸ ᱦᱩᱸᱟᱹᱰᱤ ᱱᱟᱯᱟᱭ ᱠᱟᱛᱷᱟ ᱱᱚᱰᱮᱢ ᱫᱚᱦᱚ ᱠᱮᱫᱟ ᱾ ᱟᱨ ᱟᱞᱮ ᱥᱮᱫ ᱡᱚᱠᱷᱚᱱᱮᱢ ᱧᱮᱞᱟ ᱟᱞᱮ ᱥᱮᱫ ᱦᱚᱸ ᱟᱹᱰᱤ ᱜᱟᱱ ᱠᱚ ᱡᱚᱢ ᱠᱚᱣᱟ᱾ ᱟᱨ ᱮᱱᱟ ᱚᱠᱟᱢ ᱞᱟᱹᱭᱮᱫ ᱠᱟᱱ ᱛᱟᱦᱮᱱᱮ ᱩᱱᱟᱹᱜ ᱜᱚᱨᱴᱷᱟ ᱠᱚᱨᱮ ᱦᱟᱸᱜ ᱢᱮᱛᱟᱜ ᱢᱮ ᱳᱱᱠᱳ ᱨᱚᱴᱮ ᱦᱚᱸ ᱟᱭᱢᱟ ᱞᱮᱠᱟᱱ ᱠᱚ ᱛᱟᱦᱮᱱᱟ ᱠᱟᱹᱴᱤᱡ ᱨᱚᱴᱮ ᱞᱟᱹᱴᱩ ᱨᱚᱴᱮ ᱟᱫᱚ ᱞᱟᱴᱩ ᱨᱚ ᱛᱚ ᱚᱠᱟᱢ ᱢᱮᱱ ᱠᱮᱫᱟ ᱵᱟᱨᱩᱰᱟ ᱦᱟᱜ ᱵᱩᱞᱩ ᱦᱟᱸᱜ ᱚᱱᱟ ᱠᱚ ᱡᱚᱢ ᱛᱟᱠᱚᱣᱟ ᱚᱱᱟ ᱟᱹᱰᱤ ᱱᱟᱯᱟᱭ ᱵᱩᱡᱷᱟᱹᱜ ᱟ ᱾ ᱟᱫᱚ ᱤᱧ ᱦᱚᱸ ᱱᱚᱣᱟᱧ ᱧᱮᱞ ᱵᱟᱲᱟᱣ ᱠᱟᱜ ᱜᱮᱭᱟ ᱵᱚᱞᱮ ᱟᱹᱰᱤ ᱱᱟᱯᱟᱭ ᱵᱩᱡᱷᱟᱹᱜ ᱟ ᱟᱨ ᱚᱱᱮ ᱠᱚ ᱢᱮᱱᱟ ᱯᱩᱞᱴᱤ ᱡᱤᱞ ᱞᱮᱠᱟ ᱵᱩᱡᱷᱟᱹᱜ ᱟ᱾
ᱟᱨ ᱟᱹᱰᱤᱜᱤ ᱥᱤᱵᱤᱞ ᱵᱩᱡᱷᱟᱹᱜ ᱟ ᱛᱚ ᱚᱱᱟ ᱫᱚ᱾ ᱚᱱᱟ ᱤᱭᱟᱛᱮ ᱟᱹᱰᱤᱜᱤ ᱠᱚ ᱡᱚᱢᱟ ᱦᱚᱲ ᱫᱚ ᱟᱫᱚ ᱟᱞᱮ ᱟᱹᱛᱩ ᱦᱟᱸᱜ ᱥᱮ ᱠᱚᱢᱮᱱᱟᱜ ᱟᱞᱮ ᱟᱹᱛᱩ ᱨᱮ ᱚᱱᱰᱮ ᱫᱚ ᱦᱟᱸᱜ ᱵᱟᱝ ᱜᱮᱠᱩ ᱡᱚᱢᱟ ᱱᱚᱣᱟ ᱠᱚᱫᱚ ᱛᱟ ᱢᱤᱫᱴᱮᱱ ᱡᱩᱫᱟᱹ ᱨᱩᱯ ᱛᱮᱠᱚ ᱧᱮᱞᱟ᱾ ᱟᱹᱲᱤᱥ ᱨᱩᱯ ᱛᱮ ᱟᱨ ᱟᱞᱮ ᱟᱰᱮ ᱯᱟᱥᱮ ᱨᱮᱦᱚᱸ ᱢᱤᱫᱴᱟᱝ ᱱᱚᱣᱟ ᱠᱚ ᱟᱹᱛᱩ ᱢᱮᱱᱟᱜ ᱠᱟᱫᱟ᱾ ᱱᱚᱣᱟ ᱠᱚᱫᱚ ᱠᱚ ᱡᱚᱢ ᱠᱚᱜᱭᱟ ᱱᱚᱣᱟ ᱠᱚᱫᱚ ᱟᱹᱰᱤ ᱚᱱᱟ ᱠᱩᱫᱩ ᱠᱩ ᱡᱚᱢ ᱠᱩᱜᱮᱭᱟ ᱱᱟ ᱠᱚᱫᱚ ᱟᱹᱰᱤ ᱱᱟᱯᱟᱭ ᱥᱮᱢ ᱢᱮᱱᱠᱮᱭᱟ ᱟᱹᱰᱤ ᱥᱤᱵᱤᱞ ᱠᱩ ᱩᱛᱩ ᱠᱚᱣᱟ ᱟᱨᱠᱚ ᱡᱚᱢ ᱠᱚᱣᱟ ᱟᱹᱰᱤ ᱱᱟᱯᱟᱭ ᱵᱩᱡᱷᱟᱹᱜ-ᱟ ᱚᱝᱠᱟ ᱠᱳ ᱞᱟᱹᱭᱟ ᱵᱚᱞᱮ ᱟᱫᱚ ᱤᱱᱟᱹ ᱵᱟᱫᱽ ᱠᱟᱛᱮ ᱵᱟᱢ ᱞᱟᱹᱭ ᱠᱮᱫᱟ ᱥᱟᱨᱜᱟ ᱦᱩᱸᱠᱩ ᱥᱮ ᱩᱝᱠᱩ ᱟᱞᱟᱜᱽ ᱟᱞᱟᱜᱽ ᱜᱩᱰᱩ ᱠᱩ ᱢᱮᱱᱟᱜ ᱠᱚᱣᱟ᱾ ᱩᱝᱠᱩ ᱦᱚᱸ ᱟᱹᱰᱤ ᱜᱟᱱ ᱠᱚ ᱡᱚᱢ ᱠᱚᱣᱟ ᱟᱞᱮ ᱥᱮᱫ ᱫᱚ ᱢᱮᱛᱟᱜ ᱢᱮ ᱱᱮᱛᱟᱨ ᱢᱟ ᱚᱛᱮ ᱮᱱᱮ ᱛᱷᱚᱲᱟ ᱜᱟᱱ ᱠᱚ ᱜᱮᱞᱮᱡ ᱵᱟᱲᱟ ᱠᱟᱜ-ᱟ ᱮᱠᱟᱞ ᱫᱟᱜ ᱜᱩᱰᱩ ᱥᱮ ᱡᱤᱞᱤ ᱜᱩᱴᱩ ᱠᱚ ᱢᱮᱛᱟᱣ ᱠᱚᱣᱟ ᱩᱱᱠᱩ ᱫᱚ ᱾ ᱜᱟᱰᱟ ᱟᱹᱲᱤ ᱥᱮ ᱡᱟᱦᱟᱸ ᱥᱮᱫ ᱾ ᱴᱟᱺᱰᱤ ᱜᱩᱰᱩ ᱠᱚ ᱮᱠᱟᱞ ᱤᱭᱟᱹ ᱵᱟᱲᱟ ᱠᱟᱜ ᱟ ᱟᱫᱚ ᱛᱩᱨᱟᱹᱛ ᱠᱚ ᱧᱟᱢᱚᱜᱟ ᱟᱫᱚ ᱩᱝᱠᱩ ᱟᱹᱰᱤ ᱜᱟᱱ ᱠᱚ ᱧᱟᱢᱚᱜ-ᱟ ᱩᱝᱠᱩ ᱦᱚᱸᱜ ᱠᱚ ᱡᱚᱢ ᱠᱚᱜᱮᱭᱟ ᱾ ᱟᱪᱷᱟ ᱟᱯᱮ ᱥᱮᱫ ᱫᱚ ᱴᱟᱹᱰᱤ ᱠᱚᱫᱚ ᱜᱩᱰᱩ ᱠᱚᱫᱚ ᱠᱩ ᱧᱟᱢ ᱵᱟᱲᱟᱜ-ᱟ ᱥᱮ ᱵᱟᱠᱩ ᱧᱟᱢ ᱵᱟᱲᱟᱜ-ᱟ?
ᱦᱮᱸ ᱜᱳᱰᱳ ᱞᱮᱠᱟ ᱛᱮᱫᱚᱢ ᱢᱮᱱ ᱫᱟᱲᱮᱜ ᱟ᱾ ᱟᱭᱢᱟ ᱡᱟᱭᱜᱟ ᱨᱮᱠᱚ ᱧᱟᱢᱚᱜ ᱠᱮᱭᱟ ᱟᱫᱚ ᱴᱟᱺᱰᱤ ᱨᱮᱫᱚ ᱦᱟᱸᱜ ᱯᱟᱥᱮ ᱠᱚᱢ ᱜᱤᱧ ᱵᱩᱡᱷᱟᱹᱣ ᱵᱟᱲᱟᱣ ᱠᱟᱫᱟ᱾ ᱡᱟᱹᱥᱛᱤ ᱠᱟᱭ ᱛᱮᱫᱚ ᱟᱞᱮᱥᱮᱫ ᱫᱚ ᱦᱟᱸᱜ ᱱᱚᱣᱟ ᱵᱟᱹᱭᱦᱟᱹᱲ ᱠᱚᱨᱮ ᱚᱠᱟ ᱫᱚ ᱦᱳᱲᱩ ᱠᱷᱮᱛ ᱠᱚᱨᱮ ᱛᱟᱦᱮᱱᱟ ᱚᱱᱟ ᱠᱚᱨᱮ ᱜᱮ ᱜᱮᱞᱮᱡ ᱵᱟᱲᱟ ᱠᱚᱜ ᱟ᱾ ᱛᱚ ᱚᱱᱟ ᱯᱤᱱᱰᱷᱟᱹ ᱠᱩᱠᱚ ᱞᱟᱭᱟ ᱥᱮ ᱚᱱᱟ ᱱᱚᱣᱟ ᱠᱷᱮᱛ ᱠᱚᱦᱟᱸᱜ ᱠᱚ ᱞᱟ ᱵᱟᱲᱟᱭᱟ᱾ ᱛᱚ ᱚᱸᱰᱮ ᱠᱷᱚᱡ ᱜᱮ ᱡᱟᱹᱥᱛᱤ ᱫᱚ ᱢᱟᱱᱮ ᱠᱷᱮᱛ ᱜᱳᱰᱩ ᱜᱮ ᱟᱹᱰᱤ ᱡᱟᱹᱥᱛᱤ ᱡᱚᱢ ᱠᱚᱣᱟ ᱟᱨ ᱫᱟᱨᱮ ᱜᱳᱰᱩ ᱚᱠᱚᱭ ᱫᱚ ᱠᱷᱤᱡᱩᱨ ᱫᱟᱨᱮ ᱠᱚᱨᱮ ᱠᱚ ᱛᱟᱦᱮᱱᱟ ᱾ ᱩᱝᱠᱩ ᱦᱚᱸᱠᱚ ᱡᱚᱢ ᱠᱚᱣᱟ ᱚᱠᱚᱭ ᱫᱚ ᱥᱟᱨᱜᱟᱢ ᱠᱚ ᱢᱮᱛᱟ ᱠᱚ ᱠᱟᱱᱟ ᱩᱝᱠᱩ ᱦᱟᱸᱜ᱾ ᱟᱨ ᱟᱫᱚᱭ ᱡᱟᱭᱜᱟ ᱫᱚᱧ ᱧᱮᱞ ᱠᱟᱜ ᱠᱚᱣᱟ᱾ ᱚᱠᱚᱭ ᱪᱩᱴᱤᱭᱟᱹ ᱚᱠᱚᱭ ᱫᱚ ᱦᱟᱸᱜ ᱚᱲᱟᱜ ᱨᱮᱠᱚ ᱛᱟᱦᱮᱱ ᱠᱟᱹᱴᱤᱡ ᱠᱟᱹᱴᱤᱡ ᱩᱝᱠᱩ ᱦᱚᱸᱠᱚ ᱡᱚᱢ ᱠᱚᱣᱟ᱾ ᱛᱚ ᱟᱞᱮᱥᱮᱫ ᱫᱚ ᱱᱩᱠᱩ ᱫᱚ ᱵᱟᱠᱚ ᱡᱚᱢ ᱠᱚᱣᱟ᱾ ᱢᱟᱱᱮ ᱟᱹᱰᱤ ᱠᱚᱢ ᱮᱛᱮ ᱵᱟᱹᱧ ᱟᱡᱚᱢ ᱵᱟᱲᱟᱣ ᱠᱟᱫᱟ ᱚᱠᱚᱭᱠᱚ ᱩᱱᱠᱩ ᱪᱩᱴᱟᱹ ᱡᱚᱢ ᱛᱮ ᱪᱮᱜ ᱛᱤᱱᱟᱹᱜ ᱡᱤᱞᱟ ᱢᱟᱱᱮ ᱟᱹᱰᱤ ᱠᱚᱢ ᱠᱩ ᱛᱟᱦᱮᱱᱟ ᱛᱚ ᱟᱫᱚ ᱚᱱᱟ ᱠᱷᱟᱹᱛᱤᱨ ᱛᱮ ᱦᱟᱸᱜ ᱾ ᱟᱯᱮᱥᱮ ᱱᱚᱜᱚᱭ ᱪᱩᱴᱭᱹᱟ ᱦᱚᱸᱠᱚ ᱡᱚᱢ ᱠᱚᱣᱟ ᱥᱮ ᱪᱮᱫ ᱞᱮᱠᱟ?
ᱟᱨ ᱟᱞᱮ ᱥᱮᱡ ᱡᱚᱠᱷᱚᱱᱮᱢ ᱧᱮᱞ ᱠᱚᱣᱟ ᱛᱚ ᱟᱞᱮᱥᱮᱫ ᱫᱚ ᱱᱚᱜᱚᱭ ᱪᱷᱩᱴᱭᱹ ᱦᱚᱸ ᱞᱟᱦᱟ ᱛᱮᱫᱚ ᱠᱚ ᱡᱚᱢ ᱵᱟᱲᱟᱭᱮᱫ ᱛᱟᱦᱮ ᱫᱚ ᱪᱩᱴᱭᱹ ᱫᱚ ᱢᱮᱛᱟᱢᱟ ᱜᱤᱫᱽᱨᱟᱹ ᱠᱚ ᱡᱚᱢ ᱠᱚᱣᱟ ᱟᱹᱰᱤ ᱡᱟᱹᱥᱛᱤ᱾ ᱪᱟᱞᱟᱜ ᱟᱠᱚ ᱤᱭᱟᱹᱛᱮ ᱵᱟᱹᱭᱦᱟᱹᱲ ᱥᱮ ᱠᱩ ᱪᱟᱞᱟᱜ-ᱟ ᱚᱱᱟ ᱤᱭᱟᱹ ᱦᱩᱲᱩ ᱡᱚᱠᱷᱚᱱ ᱦᱟᱸᱜ ᱠᱚ ᱜᱮᱫ ᱪᱟᱵᱟᱭᱟ ᱛᱚᱠᱷᱚ ᱩᱝᱠᱩ ᱫᱩᱠᱩ ᱜᱮᱞᱮᱡ ᱵᱟᱲᱟ ᱠᱟᱜ-ᱟ ᱚᱱᱟ ᱤᱭᱟᱹ ᱨᱮᱜᱮ ᱵᱟᱹᱭᱦᱟᱹᱲ ᱨᱮᱜᱤ᱾ ᱟᱫᱚ ᱜᱤᱫᱽᱨᱟᱹ ᱫᱚ ᱦᱟᱸᱜ ᱢᱮᱛᱟᱢ ᱩᱱ ᱥᱚᱢᱚᱭ ᱫᱚ ᱟᱹᱰᱤ ᱠᱩ ᱪᱩᱴᱭᱟᱹ ᱜᱚᱡ ᱠᱩ ᱟᱹᱰᱤ ᱠᱩ ᱥᱚᱠᱚᱜᱼᱟ ᱭᱟᱦᱟ ᱛᱟᱠ ᱠᱤ ᱤᱧ ᱦᱚ ᱡᱚᱠᱷᱚᱱᱤᱧ ᱛᱟᱦᱮᱸ ᱠᱟᱱᱟ ᱠᱟᱹᱴᱤᱡ ᱵᱮᱞᱟ᱾
ᱥᱮᱢ ᱢᱮᱱᱠᱤ ᱜᱤᱫᱽᱨᱟᱹ ᱵᱮᱲᱟ ᱥᱚᱢᱚᱭ ᱱᱚᱣᱟ ᱠᱚᱫᱚ ᱦᱟᱸᱜ ᱤᱧ ᱡᱚᱢ ᱵᱟᱲᱟᱣ ᱠᱟᱜ ᱜᱮᱭᱟ᱾ ᱟᱨ ᱪᱟᱞᱟᱣ ᱵᱟᱲᱟ ᱦᱩᱭ ᱠᱟᱱ ᱜᱮᱭᱟ ᱟᱹᱰᱤ ᱡᱟᱹᱥᱛᱤᱧ ᱫᱟᱬᱟᱱ ᱠᱟᱱ ᱛᱷᱮᱱᱟ ᱪᱩᱸ ᱴᱩᱭᱟᱹ ᱜᱚᱡ ᱥᱮ ᱠᱟᱰᱟ ᱜᱯᱤ ᱠᱟᱰᱟ ᱜᱯᱤᱢ ᱪᱟᱞᱟᱜᱼᱟ ᱛᱚ ᱚᱱᱛᱮ ᱨᱮ ᱡᱚᱠᱷᱚᱱ ᱵᱷᱩᱜᱟᱹ ᱥᱮ ᱜᱮᱞᱮᱡ ᱠᱚᱢ ᱧᱟᱢᱟ᱾ ᱠᱟᱞ ᱴᱷᱮᱸᱜᱟ ᱠᱚᱛᱮ ᱜᱮ ᱯᱟᱹᱴᱩᱵ ᱵᱟᱲᱟ ᱜᱚᱫᱽ ᱢᱮ ᱦᱟᱱᱛᱮ ᱱᱟᱛᱮ ᱟᱨᱠᱚ ᱩᱰᱩᱝᱚᱜ-ᱟ᱾ ᱟᱫᱚ ᱡᱚᱢ ᱵᱟᱲᱟ ᱦᱩᱭ ᱠᱟᱱ ᱜᱮᱭᱟ ᱟᱨ ᱚᱱᱟ ᱠᱚ ᱢᱮᱱᱟ ᱜᱤᱫᱽᱨᱟᱹ ᱥᱳᱢᱚᱭ ᱟᱞᱮᱫ ᱫᱚᱠᱚ ᱡᱚᱢ ᱠᱚᱣᱟ, ᱞᱟᱹᱴᱩ ᱦᱚᱲ ᱫᱚ ᱩᱱᱟᱹᱜ ᱵᱟᱠᱚ ᱫᱷᱮᱭᱮᱱ ᱵᱟᱲᱟ ᱟᱠᱚᱣᱟ ᱩᱝᱠᱩ ᱫᱚ ᱡᱮ ᱞᱟᱹᱴᱩ ᱜᱩᱰᱩ ᱠᱩᱠᱩ ᱡᱚᱢ ᱠᱚ ᱠᱷᱟᱡ ᱫᱚ᱾ ᱠᱟᱹᱴᱤᱡ ᱢᱟᱹᱤᱡ ᱩᱝᱠᱩ ᱪᱩᱴᱭᱟᱹ ᱪᱟᱴᱭᱟ ᱠᱚᱫᱚ ᱦᱟᱸᱜ ᱵᱟᱠᱚ ᱡᱚᱢ ᱠᱚᱣᱟ ᱟᱞᱮᱥᱮᱫ ᱫᱚ᱾ ᱟᱫᱚ
ᱟᱪᱷᱟ ᱟᱯᱮᱥᱮᱫ ᱚᱱᱛᱮ ᱜᱩᱰᱩ ᱜᱚᱡ ᱠᱩ ᱥᱮᱢ ᱢᱮᱱ ᱠᱮᱭᱟ ᱩᱝᱠᱩ ᱪᱩᱴᱭᱟᱹ ᱠᱩ ᱠᱟᱹᱴᱤᱡ ᱠᱟᱹᱴᱤᱡ ᱜᱤᱫᱽᱨᱟᱹ ᱠᱩᱫᱩ ᱠᱩ ᱪᱟᱞᱟᱣ ᱵᱟᱲᱟᱜ ᱥᱮ ᱪᱞᱟᱣ ᱵᱟᱲᱟᱜᱼᱟ?
ᱦᱩᱸ ᱦᱩᱸ, ᱟᱹᱰᱤ ᱱᱟᱯᱟᱭ ᱠᱩᱠᱞᱤ ᱾ ᱟᱨ ᱱᱮᱛᱟᱨ ᱨᱮᱱᱟᱜ ᱠᱟᱛᱷᱟ ᱞᱮᱠᱟᱛᱮᱧ ᱞᱟᱹᱭ ᱞᱮᱠᱷᱟᱡ ᱫᱚ ᱱᱮᱛᱟᱨ ᱫᱚ ᱟᱹᱰᱤ ᱠᱚᱢ ᱠᱚ ᱪᱟᱞᱟᱜ ᱠᱟᱱᱟ ᱪᱷᱩᱴᱭᱟᱹ ᱜᱚᱡ ᱥᱮᱢ ᱢᱮᱱ ᱫᱟᱲᱮᱼᱟ ᱱᱩᱠᱩ ᱥᱟᱨᱜᱟᱦᱚᱱ ᱜᱩᱰᱩ ᱜᱚᱡ ᱦᱚᱸ᱾ ᱱᱤᱛᱚᱭᱜ ᱱᱮᱛᱟᱨ ᱠᱚ ᱜᱤᱫᱽᱨᱟᱹ ᱫᱚ ᱢᱟᱱᱮ ᱤᱥᱠᱩᱞ ᱠᱚᱨᱮ ᱠᱚ ᱵᱷᱚᱨᱛᱤ ᱵᱟᱲᱟᱭᱮᱫ ᱠᱚᱣᱟ ᱦᱳᱥᱴᱮᱞ ᱠᱚᱨᱮ᱾ ᱟᱫᱚ ᱟᱹᱛᱩ ᱰᱤᱦᱟᱹ ᱠᱚᱨᱮ ᱱᱚᱝᱠᱟ ᱜᱤᱫᱽᱨᱟᱹ ᱠᱚᱜᱮ ᱵᱟᱢ ᱧᱮᱞ ᱠᱚᱣᱟ᱾ ᱟᱫᱚ ᱤᱧ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ ᱩᱱ ᱡᱚᱠᱷᱚᱱ ᱫᱚᱦᱟᱸ ᱟᱹᱰᱤ ᱡᱟᱹᱥᱛᱤ ᱱᱚ ᱠᱟᱞᱮ ᱪᱟᱞᱟᱣ ᱵᱟᱲᱟᱜ ᱠᱟᱱ ᱛᱟᱦᱮᱱᱟ ᱡᱚᱛᱚ ᱟᱛᱳ ᱨᱮᱱ ᱜᱤᱫᱽᱨᱟᱹ ᱠᱚ᱾ ᱟᱨ ᱜᱟᱛᱮ ᱠᱚᱦᱚᱸ ᱚᱱᱠᱟ ᱜᱮᱞᱮ ᱜᱟᱛᱮ ᱵᱟᱲᱟᱜ ᱠᱟᱱ ᱛᱟᱦᱮᱸᱱᱟ ᱡᱟᱦᱟᱱᱟᱜ ᱜᱮ ᱟᱭᱢᱟ ᱞᱮᱠᱟᱱ ᱜᱟᱛᱮ᱾ ᱢᱚᱱᱮ ᱠᱩᱞᱦᱤ ᱫᱚ ᱯᱮᱨᱮᱡ ᱪᱟᱵᱟ ᱠᱚᱜ ᱠᱟᱱ ᱛᱟᱦᱮᱱᱟ᱾ ᱟᱫᱚ ᱱᱮᱛᱟᱨ ᱫᱚᱦᱟᱸᱜ ᱱᱚᱝᱠᱟ ᱠᱩᱞᱦᱤ ᱨᱮᱦᱚᱸ ᱵᱟᱠᱚ ᱜᱟᱛᱮᱜ ᱠᱟᱱᱟ ᱜᱟᱛᱮᱜ ᱠᱟᱱ ᱠᱷᱟᱡ ᱠᱚ ᱟᱯᱱᱟ ᱟᱯᱱᱟ ᱚᱲᱟᱜ ᱥᱟ ᱱᱤᱡᱮᱨᱟᱜ ᱚᱲᱟᱜ ᱨᱮᱠᱚ ᱛᱟᱦᱮᱱ ᱠᱟᱱᱟ ᱚᱸᱰᱮ ᱠᱷᱚᱡ ᱢᱳᱵᱟᱭᱤᱞ ᱛᱮ ᱯᱷᱨᱤ ᱯᱷᱟᱭᱟᱨ ᱯᱟᱵᱡᱤ ᱮᱢᱟᱱ ᱠᱚ ᱜᱟᱛᱮᱜ ᱠᱟᱱᱟ᱾ ᱟᱠᱷᱟᱡ ᱟᱞᱮ ᱥᱮᱫ ᱢᱟ ᱱᱚᱣᱟ ᱥᱤᱡᱮᱱ ᱞᱮᱠᱟᱛᱮ ᱟᱭᱢᱟ ᱞᱮᱠᱟ ᱠᱚ ᱜᱟᱛᱮᱜ ᱠᱟᱱ ᱛᱟᱦᱮᱱᱟ᱾ ᱥᱮ ᱱᱮᱛᱟᱨ ᱱᱚᱣᱟ ᱡᱟᱹᱯᱩᱫ ᱫᱤᱱ ᱠᱟᱱᱟ ᱱᱮᱛᱟᱨ ᱫᱚ ᱜᱩᱡᱤ ᱜᱩᱡᱤ ᱜᱟᱛᱮᱜ ᱠᱟᱱ ᱛᱟᱦᱮᱱᱟ᱾ ᱚᱱᱟ ᱫᱚ ᱢᱟᱱᱮ ᱱᱚᱣᱟ ᱜᱩᱡᱤ ᱴᱷᱮᱸᱜᱟ ᱠᱚ ᱵᱮᱱᱟᱣ ᱠᱟᱜᱼᱟ ᱢᱤᱫ ᱱᱟᱠᱷᱟ ᱫᱚ ᱢᱟᱱᱮ ᱪᱩᱭᱞᱩ ᱜᱮ ᱛᱟᱦᱮᱱᱟ᱾ ᱟᱨ ᱱᱚᱝᱠᱟ ᱜᱩᱡᱤ ᱠᱚ ᱢᱟᱱᱮ ᱴᱷᱮᱝᱜᱟ ᱠᱚ ᱵᱤᱫᱟ ᱟᱫᱚ ᱢᱤᱫᱴᱮᱱ ᱚᱱᱠᱟ ᱜᱟᱛᱮ ᱨᱮᱱᱟᱜ ᱱᱤᱭᱚᱢ ᱠᱚ ᱢᱮᱱᱟᱜᱼᱟ᱾ ᱟᱫᱚ ᱢᱮᱱ ᱫᱟᱲᱮᱭᱟᱜᱼᱟ ᱵᱚᱞᱮ ᱟᱭᱢᱟ ᱞᱮᱠᱟᱱ ᱜᱟᱛᱮᱜ ᱟᱵᱳᱣᱟ ᱢᱮᱱᱟᱜᱼᱟ᱾ ᱟᱵᱚ ᱦᱚᱲ ᱥᱟᱱᱛᱟᱞ ᱥᱚᱢᱟ ᱥᱚᱢᱟᱡᱽ ᱨᱮᱱᱟᱜ ᱛᱟ ᱟᱯᱮᱥᱮᱫ ᱱᱚᱣᱟ ᱜᱩᱡᱮ ᱜᱩᱡᱮ ᱠᱚ ᱜᱟᱛᱮᱜᱼᱟ ᱥᱮ ᱪᱮᱫ ᱠᱚ ᱟᱨᱦᱚ ᱠᱚ ᱜᱟᱛᱮᱜᱼᱟ ᱚᱱᱟ ᱦᱟᱸᱜ ᱞᱟᱹᱭ ᱥᱚᱫᱚᱨ ᱢᱮ, ᱚᱱᱟ ᱛᱟᱭᱱᱚᱢ ᱟᱨᱦᱚᱸᱧ ᱞᱟᱹᱭᱟ ᱪᱮᱫ ᱠᱚ ᱟᱞᱮ ᱥᱮᱫ ᱟᱨᱦᱚᱸ ᱠᱚ ᱜᱟᱛᱮᱜᱼᱟ᱾
ᱦᱸ, ᱟᱹᱰᱤ ᱱᱟᱯᱟᱭ ᱠᱟᱛᱷᱟ ᱱᱚᱰᱮᱢ ᱫᱚᱦᱚ ᱠᱮᱫᱟ᱾ ᱟᱫᱚ ᱟᱞᱮᱥᱱᱟᱜ ᱡᱚᱠᱷᱚᱱᱮᱢ ᱞᱟᱹᱭᱟ ᱛᱚ ᱚᱱᱟ ᱟᱫᱚᱢ ᱞᱟᱹᱭᱟ ᱠᱮᱫᱟ ᱦᱟᱜ ᱜᱩᱡᱤ ᱜᱩᱡᱤ ᱚᱱᱟ ᱦᱚᱸᱠᱚ ᱜᱟᱛᱮ ᱵᱟᱲᱟ ᱜᱮᱭᱟ, ᱟᱫᱚ ᱟᱞᱮ ᱥᱮᱫ ᱫᱚ ᱡᱟᱹᱥᱛᱤ ᱫᱚ ᱠᱩ ᱜᱩᱯᱤ ᱠᱚᱠᱚ ᱪᱟᱞᱟᱣ ᱵᱟᱲᱟ ᱠᱚᱣᱟ ᱜᱤᱫᱽᱨᱟᱹ ᱟᱨ ᱚᱱᱟ ᱠᱚ ᱴᱷᱮᱸᱜᱟ ᱠᱚᱞᱮ ᱤᱫᱤ ᱵᱟᱲᱟ ᱠᱟᱜᱼᱟ᱾ ᱟᱫᱚ ᱚᱱᱛᱮ ᱨᱮᱜᱮ ᱞᱮ ᱜᱟᱛᱮ ᱵᱟᱲᱟᱭ ᱠᱟᱱ ᱛᱟᱦᱮᱱᱟ ᱟᱫᱚ ᱱᱮᱛᱟᱨ ᱢᱟ ᱚᱱᱠᱟ ᱚᱱᱠᱟ ᱫᱚ ᱵᱟᱹᱱᱩᱜ ᱠᱟᱫᱟ᱾ ᱟᱹᱰᱤ ᱠᱚᱢ ᱱᱮᱛᱟᱨ ᱠᱚ ᱪᱟᱞᱟᱜ ᱠᱟᱱᱟ ᱟᱨ ᱠᱷᱮᱛ ᱠᱚᱦᱚᱸ ᱱᱮᱛᱟᱨ ᱢᱟ ᱚᱱᱠᱟ ᱥᱤ ᱵᱟᱝ ᱛᱟᱦᱮᱱ ᱠᱟᱱᱟ ᱥᱤᱫᱷᱟᱹ ᱠᱚ ᱞᱚᱥᱚᱫ ᱩᱛᱟᱨ ᱫᱟ ᱢᱤᱫ ᱫᱷᱚᱢ ᱨᱮᱜᱮ᱾ ᱚᱱᱮ ᱚᱱᱠᱟᱧ ᱧᱮᱞ ᱠᱟᱜᱼᱟ ᱟᱰᱤ ᱡᱟᱥᱛᱤ ᱜᱮ ᱟᱨ ᱞᱟᱦᱟ ᱛᱮᱫᱚ ᱚᱱᱠᱟᱧ ᱧᱮᱞ ᱠᱟᱫᱟ ᱯᱟᱲᱟᱜ ᱠᱟᱛᱮ ᱠᱚ ᱫᱚᱦᱚ ᱠᱟᱜ ᱠᱟᱱ ᱛᱟᱦᱮᱱᱟ ᱥᱤᱛᱩᱝ ᱫᱤᱱᱨᱮ᱾ ᱟᱫᱚ ᱚᱱᱟ ᱫᱚ ᱮᱠᱟᱞ ᱟᱹᱰᱤ ᱢᱚᱡᱽ ᱚᱱᱟ ᱤᱭᱟᱹ ᱠᱚ ᱟᱨ ᱢᱟ ᱜᱟᱛᱤ ᱢᱮ ᱚᱸᱰᱮ ᱟᱹᱰᱤ ᱱᱟᱯᱟᱭ ᱵᱩᱡᱷᱟᱹᱜᱼᱟ ᱞᱚᱥᱚᱫ ᱠᱚ ᱪᱮᱫ ᱠᱚ ᱯᱟᱹᱥᱤᱨ‌ ᱟᱢᱟ ᱦᱟᱱᱛᱮ ᱱᱟᱛᱮ᱾ ᱛᱚ ᱩᱱ ᱥᱚᱢᱚᱭ ᱤᱧ ᱫᱤᱥᱟᱹᱭᱟ ᱤᱧ ᱦᱩᱧ ᱜᱟᱛᱮ ᱵᱟᱲᱟ ᱠᱟᱱ ᱛᱟᱦᱮᱸᱱᱟ ᱛᱚ ᱟᱹᱰᱤ ᱱᱟᱯᱟᱭ ᱵᱩᱡᱷᱟᱹᱜ ᱠᱟᱱ ᱛᱟᱦᱮᱸᱱᱟ ᱟᱨ ᱱᱮᱛᱟᱨ ᱠᱟᱛᱮᱧ ᱧᱮᱞᱫᱟ ᱠᱷᱮᱛ ᱠᱚᱦᱚᱸ ᱠᱚ ᱤᱭᱟᱹ ᱠᱟᱜ ᱠᱟᱱᱟ ᱚᱱᱟ ᱫᱚ ᱢᱚᱡᱽ ᱦᱚᱸ ᱵᱟᱝ ᱟᱭᱠᱟᱹ ᱜᱟᱛᱮᱜ ᱨᱮᱦᱚᱸ ᱜᱟᱛᱮ ᱫᱚᱢ ᱜᱟᱛᱮᱜ ᱜᱮᱭᱟ ᱟᱫᱚ ᱜᱟᱛᱮᱜ ᱠᱟᱱ ᱜᱮᱭᱟᱠᱚ ᱡᱟᱹᱱᱤᱡ ᱠᱟᱹᱱᱤ ᱪᱮᱫ ᱞᱮᱠᱟ ᱞᱟᱦᱟᱛᱮ ᱞᱮᱠᱟ ᱚᱱᱟ ᱱᱟᱯᱟᱭ ᱵᱟᱝ ᱵᱩᱡᱷᱟᱹᱜ ᱠᱟᱱᱟ ᱟᱨ ᱤᱱᱟᱹ ᱵᱟᱫ ᱠᱟᱛᱮᱫ ᱦᱟᱹᱜ ᱚᱠᱟᱢ ᱞᱟᱹᱭ ᱠᱮᱫᱟ ᱦᱟᱸᱜ ᱚᱱᱟ ᱦᱚᱸ ᱟᱹᱰᱤ ᱜᱟᱱᱞᱮ ᱜᱟᱛᱮ ᱟᱨ ᱚᱱᱟ ᱵᱟᱫ ᱠᱟᱛᱮ ᱡᱚᱠᱷᱚᱱ ᱚᱱᱟ ᱨᱮᱦᱚᱸ ᱮᱴᱟᱜ ᱜᱮ ᱪᱮᱫ ᱪᱚ ᱠᱚ ᱢᱮᱛᱟᱜ ᱚᱱᱟ ᱦᱚᱞᱮ ᱜᱟᱛᱮᱜ ᱠᱟᱱ ᱛᱟᱦᱮᱸᱱ ᱜᱮᱭᱟ ᱚᱱᱟ ᱴᱷᱮᱝᱱᱜᱟ ᱠᱚ ᱦᱟᱱᱛᱮ ᱱᱟᱛᱮ ᱦᱚᱴᱚᱨ ᱛᱟᱭᱢᱮ ᱪᱮᱠᱟᱹ ᱛᱮᱵᱚᱱ ᱚᱱᱮ ᱚᱱᱟ ᱜᱟᱛᱮᱜ ᱛᱟᱦᱮᱸ ᱠᱟᱱᱟ ᱟᱞᱮ ᱥᱮᱫ ᱫᱚ ᱟᱫᱚ ᱟᱯᱮ ᱥᱮᱫ ᱫᱚ ᱟᱨᱦᱚᱸ ᱚᱱᱠᱟ ᱪᱮᱫ ᱠᱚ ᱜᱟᱛᱮ ᱵᱟᱲᱟᱜ ᱠᱟᱱ ᱛᱟᱦᱮᱸᱱᱟ ᱚᱱᱟ ᱦᱚᱴᱚᱨᱟᱜ ᱚᱠᱟᱹᱧ ᱞᱟᱹᱭ ᱠᱮᱫᱟ ᱚᱱᱟ ᱠᱚ ᱴᱷᱮᱸᱜᱟ ᱛᱮᱠᱚ ᱦᱚᱴᱚᱨᱟ ᱚᱱᱟ ᱠᱚᱫᱚ ᱟᱯᱮ ᱥᱮᱫ ᱫᱚ ᱜᱟᱛᱮ ᱵᱟᱲᱟᱜᱼᱟ ᱟᱥᱮ ᱜᱟᱛᱮ ᱵᱟᱲᱟᱜ ᱜᱮᱭᱟ
ᱦᱮᱸ ᱦᱮᱸ ᱮᱠᱟᱞ ᱟᱹᱰᱤ ᱱᱟᱯᱟᱭ ᱚᱱᱟᱢ ᱫᱤᱥᱟᱹ ᱦᱚᱪᱚ ᱠᱤᱫᱤᱧᱟ ᱦᱮᱸ ᱱᱚᱣᱟ ᱴᱷᱮᱸᱜᱟ ᱛᱮᱠᱟ ᱠᱚ ᱦᱚᱴᱚᱨ ᱦᱚᱸ ᱟᱞᱮᱥᱮᱫ ᱟᱹᱰᱤ ᱡᱟᱹᱥᱛᱤ ᱠᱚ ᱜᱟᱛᱮᱜ ᱠᱟᱱ ᱛᱟᱦᱮᱸᱱᱟ ᱟᱨ ᱚᱱᱟ ᱫᱚ ᱟᱞᱮᱥᱮᱫ ᱫᱚ ᱦᱟᱸᱜ ᱛᱤᱨ ᱠᱚ ᱢᱮᱛᱟ ᱛᱤᱨ ᱜᱟᱛᱮ ᱟᱫᱚ ᱴᱷᱮᱸᱜᱟ ᱛᱟᱦᱮᱸᱱᱟ ᱟᱨ ᱦᱚᱴᱚᱨ ᱢᱮ ᱚᱠᱚᱭ ᱞᱚᱠᱷᱟᱭᱟ ᱢᱟᱱᱮ ᱚᱱᱮ ᱚᱱᱠᱟ ᱨᱮᱦᱚᱸ ᱱᱟᱯ ᱤᱫᱤ ᱢᱮ ᱛᱤᱱᱟᱹᱜ ᱡᱷᱟᱹᱞᱤᱧ ᱪᱟᱞᱟᱣ ᱟᱠᱟᱱᱟ ᱚᱱᱟ ᱢᱚᱛᱞᱚᱵ ᱵᱟᱭ ᱛᱟᱦᱮᱸ ᱠᱟᱱᱟ ᱧᱮᱛᱟᱨ ᱠᱚ ᱜᱤᱫᱽᱨᱟᱹ ᱫᱚᱦᱟᱸᱜ ᱵᱟᱹᱧ ᱧᱮᱞ ᱵᱟᱲᱟ ᱣᱟᱠᱟᱫ ᱠᱚᱣᱟ ᱱᱚᱝᱠᱟᱱ ᱜᱟᱛᱮᱜ ᱫᱚ ᱢᱮᱱ ᱫᱟᱲᱮᱭᱟᱜᱼᱟ ᱱᱤᱭᱟᱹ ᱜᱟᱛᱮᱜ ᱠᱷᱚᱱ ᱢᱤᱫ ᱞᱮᱠᱟᱛᱮ ᱱᱚᱣᱟ ᱠᱚ ᱟᱫ ᱤᱫᱤᱜ ᱠᱟᱱᱟ ᱮᱱᱛᱮ ᱟᱭᱢᱟ ᱞᱮᱠᱟᱱ ᱜᱟᱛᱮᱜ ᱟᱵᱚᱣᱟᱜ ᱥᱚᱢᱟᱡᱽ ᱨᱮ ᱢᱮᱱᱟᱜᱼᱟ ᱡᱮ ᱞᱮᱠᱟ ᱦᱩᱭᱮᱱᱟ ᱟᱨᱦᱚᱸ ᱫᱟᱨᱮ ᱨᱮ ᱫᱮᱡ ᱠᱟᱛᱮᱫ ᱟᱢ ᱤᱧ ᱟᱢ ᱡᱷᱟᱹᱞ ᱤᱧ ᱡᱷᱟᱹᱞ ᱚᱱᱮ ᱚᱱᱠᱟᱞᱮ ᱜᱟᱛᱮᱜᱼᱟ ᱟᱨᱦᱚᱸ ᱥᱟᱠᱟᱢ ᱥᱟᱠᱟᱢ ᱟᱭᱢᱟ ᱞᱮᱠᱟᱱ ᱥᱟᱠᱟᱢ ᱵᱟᱪᱷᱟᱣ ᱢᱮ ᱱᱟᱯᱟᱭ ᱢᱮ ᱪᱮᱫ ᱞᱮᱠᱟ ᱪᱚ ᱚᱱᱮ ᱚᱱᱠᱟ ᱛᱟᱦᱮᱸ ᱠᱟᱱᱟ ᱟᱨᱦᱚᱸ ᱥᱩᱱᱛᱩ ᱜᱩᱛᱩᱡ ᱠᱤᱛ ᱠᱤᱛ ᱠᱩ ᱚᱠᱟ ᱫᱚ ᱠᱩᱞᱦᱤᱨᱮ ᱚᱞ ᱠᱟᱛᱮᱜ ᱢᱟᱱᱮ ᱠᱩᱪᱩᱲ ᱠᱟᱛᱮ ᱤᱭᱟᱹᱭ ᱢᱮ ᱢᱤᱫᱴᱮᱱ ᱚᱱᱟ ᱨᱮᱱᱟᱜ ᱟᱨᱚ ᱟᱭᱢᱟ ᱞᱮᱠᱟᱱ ᱠᱟᱵᱟᱰᱤ ᱠᱟᱵᱟᱰᱤ ᱦᱚᱸᱠᱚ ᱜᱟᱛᱮᱜ ᱜᱮᱭᱟ ᱟᱫᱚ ᱠᱟᱵᱟᱰᱤ ᱫᱚ ᱯᱟᱥᱮ ᱱᱚᱣᱟ ᱟᱵᱚ ᱥᱚᱢᱟᱡᱽ ᱨᱮᱱᱟᱜ ᱫᱚ ᱵᱟᱝ ᱜᱟᱛᱮᱜ ᱠᱟᱱ ᱛᱟᱦᱮᱸᱱᱟ ᱠᱟᱵᱟᱰᱤ ᱠᱚ ᱟᱨ ᱯᱷᱩᱴᱵᱚᱞ ᱠᱚᱦᱚᱸ ᱚᱱᱟᱢᱜᱮ ᱱᱮᱛᱟᱨ ᱦᱚᱸᱠᱚ ᱜᱟᱛᱮᱜ ᱠᱟᱱ ᱜᱮᱭᱟ ᱟᱨ ᱠᱟᱹᱴᱤᱡ ᱢᱟᱹᱴᱤᱡ ᱞᱮᱠᱟ ᱛᱚ ᱚᱱᱟ ᱠᱚᱜᱮ ᱛᱟᱦᱮᱸ ᱠᱟᱱᱟ ᱟᱨ ᱪᱮᱫ ᱞᱮᱠᱟ ᱛᱮᱫᱚ ᱟᱨᱦᱚᱸ ᱢᱤᱫᱴᱮᱱ ᱤᱧ ᱫᱤᱥᱟᱹ ᱠᱮᱫᱟ ᱚᱠᱟ ᱫᱚ ᱠᱟᱵᱟᱰᱤ ᱫᱷᱟᱨᱟ ᱜᱮ ᱟᱫᱚ ᱚᱱᱟ ᱫᱚ ᱡᱩᱫᱟᱹ ᱧᱚᱜ ᱜᱮᱭᱟ ᱦᱟᱸᱜ ᱚᱱᱟᱫᱚ ᱟᱞᱮᱥᱮᱫ ᱫᱚ ᱦᱮᱫᱮᱞ ᱜᱩᱴ ᱢᱮᱛᱟᱜᱼᱟ ᱟᱫᱚ ᱱᱚᱣᱟ ᱟᱯᱮ ᱥᱮᱫ ᱠᱚ ᱜᱟᱛᱮᱜ ᱟᱥᱮ ᱵᱟᱝ ᱱᱚᱣᱟ ᱫᱚ ᱡᱟᱹᱯᱩᱫ ᱫᱤᱱ ᱧᱮ- ᱛᱟᱨ ᱠᱚ ᱜᱟᱛᱮ ᱯᱟᱲᱟᱜ ᱠᱟᱱ ᱛᱟᱦᱮᱸᱱᱟ ᱱᱚᱣᱟ ᱫᱚ ᱠᱟᱵᱟᱰᱤ ᱫᱷᱟᱨᱟ ᱜᱮ ᱛᱷᱚᱲᱟ ᱜᱟᱱ ᱡᱩᱫᱟᱹ ᱧᱚᱜ ᱜᱮᱭᱟ ᱱᱚᱣᱟ ᱢᱤᱫᱴᱟᱝ ᱢᱟᱱᱮ ᱫᱟᱜᱽ ᱠᱟᱜᱼᱟ ᱠᱚ ᱟᱹᱰᱤ ᱞᱟᱹᱴᱩ ᱤᱭᱟᱹ ᱜᱮ ᱱᱚᱣᱟ ᱵᱟᱵᱚᱛ ᱛᱮᱢ ᱵᱟᱲᱟᱭᱟ ᱥᱮ ᱵᱟᱝ ᱟᱫᱚᱢ ᱵᱟᱲᱟᱭ ᱠᱷᱟᱡ ᱪᱮᱫ ᱞᱮᱠᱟ ᱠᱚ ᱜᱟᱛᱮᱜ ᱟᱯᱤᱥᱮᱫ ᱢᱟ ᱞᱟᱹᱭ ᱢᱮ
ᱟᱨ ᱚᱠᱟ ᱦᱟᱢ ᱮᱢ ᱢᱮᱱᱫᱟ ᱚᱱᱟ ᱫᱟᱜ ᱠᱟᱜ ᱟᱠᱚ ᱨᱮᱠᱚ ᱜᱟᱛᱮᱜᱼᱟ ᱱᱚᱣᱟ ᱦᱚᱸ ᱟᱞᱮ ᱥᱮᱫ ᱠᱚ ᱜᱟᱛᱮ ᱵᱟᱲᱟᱜ ᱜᱮᱭᱟ ᱟᱨ ᱤᱧ ᱦᱚᱸᱧ ᱜᱟᱛᱮ ᱵᱟᱲᱟ ᱣᱟᱠᱟᱱ ᱜᱮᱭᱟ ᱟᱫᱚ ᱜᱤᱫᱽᱨᱟᱹ ᱵᱮᱲᱟ ᱥᱚᱢᱚᱭ ᱟᱹᱰᱤ ᱱᱟᱯ - ᱯᱟᱭ ᱵᱩᱡᱷᱟᱹᱜ ᱠᱟᱱ ᱛᱟᱦᱮᱸᱱᱟ ᱱᱚᱣᱟ ᱠᱚ ᱜᱟᱛᱮᱜ ᱟᱨ ᱟᱹᱰᱤ ᱜᱟᱱ ᱜᱮ ᱜᱟᱛᱮ ᱵᱟᱲᱟ ᱦᱩᱭ ᱟᱠᱟᱱᱟ ᱚᱱᱟ ᱫᱚ ᱵᱟᱝ ᱠᱟᱱᱟ ᱢᱤᱫ ᱵᱟᱨ ᱫᱤᱱ ᱨᱮᱜᱮ ᱢᱩᱪᱟᱹᱫ ᱟᱠᱟᱱᱟ ᱚᱱᱟ ᱫᱚ ᱞᱟᱦᱟ ᱛᱮᱫᱚ ᱟᱹᱰᱤ ᱜᱟᱱ ᱞᱮ ᱜᱟᱛᱮᱜ ᱠᱟᱱ ᱛᱟᱦᱮᱱᱟ ᱟᱨ ᱟᱹᱰᱤ ᱱᱟᱯ- ᱯᱟᱭ ᱵᱩᱡᱷᱟᱹᱜ ᱠᱟᱱ ᱛᱟᱦᱮᱸᱱᱟ ᱜᱟᱛᱮᱜ ᱮᱢᱟᱱ ᱠᱚᱨᱮ ᱦᱚᱸ ᱡᱮ ᱱᱚᱣᱟ ᱞᱟᱹᱜᱤᱫ ᱜᱟᱛᱮᱜᱼᱟ ᱥᱮ ᱦᱟᱱᱟ ᱵᱚᱱ ᱜᱟᱛᱮᱜᱼᱟ ᱟᱨ ᱡᱚᱠᱷᱚᱱ ᱵᱟᱦᱨᱮ ᱥᱮᱫ ᱡᱟᱦᱟᱸ ᱥᱮᱢ ᱪᱟᱞᱟᱜᱼᱟ ᱢᱮᱱ ᱠᱟᱛᱮᱫ ᱫᱚ ᱵᱚᱞᱮ ᱠᱤ ᱦᱟᱱᱛᱮ ᱛᱚ ᱚᱱᱟᱫᱚ ᱠᱟᱰᱟ ᱜᱩᱯᱤ ᱥᱮ ᱡᱟᱦᱟᱸ ᱥᱮᱫ ᱚᱱᱛᱮᱢ ᱪᱟᱞᱟᱜᱼᱟ ᱮᱢᱟᱱ ᱞᱮᱱ ᱠᱷᱟᱡ ᱫᱚ ᱚᱱᱛᱮ ᱞᱮ ᱜᱟᱛᱮᱜ ᱠᱟᱱ ᱛᱟᱦᱮᱸᱱᱟ ᱱᱚᱣᱟ ᱫᱚ ᱦᱟᱸᱜ ᱢᱮᱛᱟᱜ ᱢᱮ ᱠᱟᱵᱟᱰᱤ ᱞᱮᱠᱟ ᱛᱮᱜᱮ ᱟᱫᱚ ᱚᱱᱟ ᱫᱚ ᱛᱷᱚᱲᱟ ᱡᱩᱫᱟᱹ ᱧᱚᱜ ᱜᱮᱭᱟ ᱵᱟᱨᱭᱟ ᱴᱤᱢ ᱠᱚ ᱛᱟᱦᱮᱸᱱᱟ ᱟᱨ ᱚᱱᱟᱨᱮ ᱢᱮᱛᱟᱜ ᱢᱮ ᱞᱤᱢᱤᱴᱮᱰ ᱦᱚᱲ ᱠᱚ ᱛᱟᱦᱮᱸᱱᱟ ᱵᱚᱞᱮ ᱩᱱᱠᱩ ᱦᱟᱱᱟ ᱟᱲᱨᱮ ᱱᱤᱭᱟᱹ ᱟᱲᱮᱨᱮᱱ ᱚᱱᱟ ᱦᱚᱸ ᱵᱟᱝ ᱠᱟᱱᱟ ᱵᱚᱞᱮ ᱡᱟᱦᱟᱸ ᱛᱤᱱᱟᱹᱜ ᱦᱚᱲᱜᱮ ᱚᱱᱮ ᱚᱱᱠᱟ ᱢᱮᱱᱟᱜ ᱟᱠᱟᱫᱟ ᱟᱨ ᱤᱱᱟᱹ ᱵᱟᱫᱽ ᱠᱟᱛᱮᱫ ᱡᱚᱠᱷᱚᱱ ᱤᱧ ᱧᱮᱞᱟ ᱚᱱᱟ ᱨᱮᱫᱚ ᱢᱤᱫᱴᱮᱱ ᱢᱤᱫᱴᱮᱱ ᱞᱤᱰᱟᱹᱨ ᱞᱮᱠᱟᱭ ᱛᱟᱦᱮᱸᱱᱟ ᱩᱱᱤᱜᱮ ᱚᱱᱟᱫᱚᱭ ᱡᱚᱛᱚᱣᱟᱜ ᱮ ᱪᱤᱠᱟᱭᱟ ᱵᱚᱞᱮ ᱩᱱᱤᱜᱮ ᱡᱟᱹᱥᱛᱤ ᱫᱚᱭ ᱠᱟᱹᱢᱤᱭᱟ ᱟᱨ ᱩᱱᱤᱜᱮ ᱡᱚᱛᱚᱣᱟᱜ ᱜᱮ ᱡᱟᱹᱥᱛᱤ ᱤᱭᱟᱹ ᱫᱚ ᱛᱟᱦᱮᱸᱱ ᱛᱟᱭᱟ ᱚᱠᱟᱴᱟᱜ ᱟᱹᱰᱤ ᱡᱟᱹᱥᱛᱤ ᱮᱠᱴᱤᱵ ᱜᱮᱭᱟ ᱴᱤᱢ ᱨᱮ ᱩᱱᱤ ᱚᱱᱠᱟᱱ ᱦᱚᱲ ᱮ ᱛᱟᱦᱮᱸᱱᱟ ᱟᱫᱚ ᱦᱮᱸ ᱢᱟ ᱱᱚᱜᱼᱚᱭ ᱥᱚᱢᱚᱭ ᱠᱚᱦᱚᱸ ᱢᱩᱪᱟᱹᱫ ᱥᱮᱫ ᱪᱟᱞᱟᱜ ᱠᱟᱱᱟ ᱟᱫᱚ ᱱᱚᱝᱠᱟ ᱜᱮ ᱟᱨᱦᱚᱸᱞᱟᱝ ᱜᱟᱞᱢᱟᱨᱟᱣᱼᱟ ᱦᱟᱸᱜ ᱥᱮ ᱪᱮᱫ ᱮᱢ ᱢᱮᱱ ᱮᱫᱟ
ᱮᱠᱟᱞ ᱮᱠᱟᱞ